ᱮᱸ ᱡᱚᱦᱟᱨ ᱜᱮ ᱫᱟᱫᱟ
ᱦᱮᱸ ᱡᱚᱦᱟᱨ ᱜᱮ ᱴᱤ
ᱦᱮᱸ ᱫᱟᱫᱟ ᱪᱮᱫ ᱞᱮᱠᱟ ᱢᱮᱱᱟᱢᱟ ᱛᱟᱦᱚᱞᱮ ᱱᱟᱯᱟᱭ ᱵᱟᱲᱟ ᱜᱮᱭᱟᱢ᱾
ᱦᱮᱸ ᱱᱟᱯᱟᱭ ᱵᱟᱲᱟ ᱜᱮ ᱟᱢᱜᱮ ᱪᱮᱫᱞᱮᱠᱟ ᱦᱮᱱᱟᱢᱟ᱾
ᱦᱮᱸ ᱤᱧ ᱦᱚᱸ ᱱᱟᱯᱟᱭ ᱵᱟᱲᱟ ᱜᱮ ᱢᱤᱱᱟᱹᱧᱟ ᱱᱤᱛᱚᱜ ᱫᱚ᱾ ᱟᱨ ᱟᱨ ᱚᱲᱟᱜ ᱦᱚᱲ ᱠᱚᱠᱚ ᱱᱟᱯᱟᱭ ᱜᱮᱭᱟ᱾
ᱦᱮᱸ ᱚᱲᱟᱜ ᱦᱚᱲ ᱠᱚᱫᱚ ᱱᱤᱛᱚᱜ ᱫᱚ ᱱᱟᱯᱟᱭ ᱜᱮᱭᱟ ᱠᱚ ᱚᱸᱰᱮ ᱜᱮ ᱪᱮᱫ ᱞᱮᱠᱟ ᱜᱚᱜᱚ ᱵᱟᱵᱟ ᱛᱟᱠᱚ ᱪᱮᱫ ᱞᱮᱠᱟ ᱢᱮᱱᱟᱜ ᱠᱚᱣᱟ
ᱦᱮᱸ ᱱᱤᱛᱚᱜ ᱫᱚ ᱚᱲᱟᱜ ᱦᱚᱲ ᱫᱚᱠᱚ ᱱᱟᱯᱟᱭ ᱵᱟᱲᱟ ᱜᱮᱭᱟ ᱱᱟᱜ ᱠᱷᱟᱱ ᱟᱫᱚ ᱵᱚᱭᱮᱥᱠᱚ ᱵᱟᱵᱟ ᱟᱭᱳ ᱦᱚᱲ ᱢᱮᱱᱟᱭᱟ᱾ ᱛᱚ ᱟᱫᱚ ᱩᱱᱤᱜᱮ ᱠᱟᱹᱴᱤᱡ ᱮ ᱨᱩᱣᱟᱹ ᱢᱟᱱᱮ ᱵᱚᱭᱮᱥ ᱦᱚᱲ ᱛᱚ ᱤᱱᱠᱟᱹ ᱩᱱᱤᱜᱮ᱾ ᱟᱪᱪᱷᱟ ᱛᱟᱦᱚᱞᱮ ᱟᱯᱮᱥᱮᱫ ᱫᱚ ᱪᱮᱫᱠᱟ ᱫᱟᱜ ᱡᱟᱹᱲᱤ ᱠᱚ ᱦᱩᱭᱩᱜ ᱠᱟᱱᱟ ᱥᱮ ᱵᱟᱝ᱾
ᱱᱚᱜᱼᱚ ᱱᱟ ᱦᱟᱸᱜ ᱟᱥᱟᱲ ᱵᱚᱸᱜᱟ ᱫᱚ ᱦᱟᱸᱜ ᱞᱟᱦᱟ ᱫᱚ ᱯᱳᱭᱞᱳ ᱥᱮᱱ ᱫᱚ ᱦᱟᱸᱜ ᱵᱟᱭ ᱫᱟᱜ ᱟᱠᱟᱫᱟ ᱟᱫᱚ᱾ ᱦᱚᱞᱟᱱᱚᱜ ᱟᱨ ᱛᱮᱦᱮᱧ ᱥᱮᱛᱟᱜ ᱵᱮᱨ ᱫᱚ ᱱᱟᱥᱮ ᱱᱟᱥᱮ ᱫᱟᱜ᱾ ᱠᱮᱫᱟ ᱢᱮᱱ ᱫᱚ ᱦᱟᱸᱜ ᱩᱱᱠᱩ ᱢᱮᱨᱚᱢ ᱵᱷᱤᱲᱠᱟᱹᱣ ᱫᱟᱜ ᱟᱸᱡᱚᱢ ᱠᱟᱫᱟᱢ ᱞᱟᱹᱭᱟᱠᱚ᱾
ᱦᱮᱸ ᱦᱮᱸ ᱢᱟᱱᱮ ᱚᱱᱠᱟ ᱱᱟᱥᱮ ᱱᱟᱥᱮ ᱫᱟᱜ ᱟᱠᱟᱜ ᱟᱭ ᱚᱱᱟ ᱫᱚ ᱢᱟᱱᱮ ᱡᱮ ᱫᱟᱜ ᱟᱠᱟᱫᱟᱭ ᱡᱮ᱾ ᱠᱳᱱᱳ ᱟᱵᱚᱣᱟᱜ ᱡᱟᱦᱟᱸ ᱠᱟᱹᱢᱤ ᱨᱮ ᱞᱟᱜᱟᱜᱼᱟ ᱥᱮ ᱞᱟᱹᱠᱛᱤ ᱨᱮᱱᱟᱜ ᱫᱚ ᱵᱟᱝᱼᱟ᱾
ᱵᱟᱝᱜᱮ ᱵᱟᱝᱼᱟ᱾
ᱟᱪᱪᱷᱟ ᱛᱟᱦᱚᱞᱮ ᱛᱚᱞᱟ ᱠᱚᱫᱚ ᱯᱮ ᱜᱤᱰᱤ ᱠᱟᱜᱼᱟ ᱛᱚ᱾
ᱦᱮᱸ ᱛᱚᱞᱟ ᱠᱚᱫᱚ ᱜᱤᱰᱤ ᱵᱟᱲᱟ ᱦᱩᱭ ᱠᱟᱱᱟ ᱚᱱᱟ ᱫᱚ ᱦᱟᱸᱜ ᱨᱩᱦᱤᱱᱤ ᱯᱚᱨᱮ ᱜᱮ ᱦᱟᱸᱜ ᱞᱮ ᱜᱤᱰᱤ ᱠᱟᱫᱟ ᱟᱯᱮᱜᱮ ᱛᱚᱞᱟ ᱠᱚ ᱯᱮ ᱜᱤᱰᱤ ᱵᱟᱲᱟ ᱠᱟᱫᱟ ᱥᱮ ᱵᱟᱝ ᱜᱮ?
ᱦᱮᱸ ᱟᱞᱮ ᱦᱚᱸ ᱛᱚᱞᱟ ᱠᱚᱫᱚ ᱚᱱᱠᱟ ᱜᱤᱰᱤ ᱠᱟᱜᱼᱟ ᱞᱮ᱾ ᱮ ᱵᱟᱹᱭᱦᱟᱹᱲ ᱨᱮᱱᱟᱜ ᱫᱚ ᱟᱹᱰᱤ ᱫᱤᱱ ᱨᱮᱜᱮᱞᱮ ᱜᱤᱰᱤ ᱠᱟᱜᱼᱟ ᱟᱪᱷᱲᱟ ᱠᱟᱛᱮᱜ ᱟᱨ ᱜᱷᱩᱴᱩ ᱨᱮᱱᱟᱜ ᱫᱚ ᱱᱮᱜᱼᱮ ᱱᱮᱛᱟᱨ ᱜᱮᱞᱮ ᱜᱤᱰᱤ ᱠᱟᱫᱟ, ᱟᱫᱚ ᱚᱱᱠᱟ ᱫᱟᱜ ᱡᱟᱹᱲᱤ ᱵᱟᱝ ᱦᱩᱭᱩᱜ ᱠᱟᱱᱟ ᱛᱚ ᱟᱫᱚ ᱟᱹᱣᱨᱤ ᱞᱟᱹᱴᱷᱩᱜᱼᱟ ᱚᱱᱠᱟ ᱫᱚ ᱦᱟᱸᱜ᱾
ᱩᱸ
ᱫᱚ ᱵᱟᱝ ᱜᱤᱰᱤ ᱦᱳᱭ ᱠᱟᱱ ᱛᱟᱦᱮᱸᱜᱼᱟ ᱚᱱᱠᱟ ᱫᱟᱜ ᱡᱟᱹᱲᱤ ᱠᱚ ᱵᱟᱝ ᱦᱩᱭᱩᱜ ᱠᱟᱱ ᱠᱷᱟᱹᱛᱤᱨ ᱛᱮ ᱡᱮ ᱫᱟᱜ ᱡᱟᱹᱲᱤ ᱦᱳᱭᱳᱜ ᱟᱥᱮ ᱵᱟᱝᱼᱟ ᱪᱟᱥ ᱠᱚ ᱛᱤᱱᱟᱹᱜ ᱛᱟᱭᱚᱢᱚᱜᱼᱟ᱾ ᱚᱱᱠᱟ ᱠᱟᱛᱮ ᱟᱪᱪᱷᱟ᱾ ᱛᱟᱞᱦᱮ ᱫᱟᱫᱟ ᱟᱯᱮᱥᱮᱫ ᱫᱚ ᱦᱩᱞ ᱢᱟᱦᱟ ᱯᱟᱨᱚᱢᱱᱟ ᱛᱚ ᱪᱮᱫ ᱞᱮᱠᱟ ᱯᱮ ᱢᱟᱱᱟᱣ ᱠᱮᱫᱟ?
ᱦᱮᱸ ᱟᱞᱮ ᱥᱮᱫ ᱦᱟᱸᱜ ᱦᱩᱞ ᱢᱟᱦᱟ ᱫᱚ ᱯᱟᱨᱚᱢᱮᱱ ᱜᱮᱭᱟ, ᱟᱫᱚ ᱟᱞᱮ ᱥᱮᱫ ᱫᱚ ᱦᱟᱸᱜ ᱱᱚᱜᱼᱚ ᱱᱚᱝᱠᱟ ᱞᱮ ᱯᱟᱨᱚᱢ ᱠᱮᱫᱟ, ᱢᱟᱱᱮ ᱟᱞᱮ ᱫᱚ ᱫᱤᱥᱚᱢ ᱦᱚᱲ ᱫᱚ ᱦᱟᱸᱜ ᱵᱟᱞᱮ ᱱᱮᱣᱛᱟ ᱠᱚᱣᱟ ᱱᱚᱣᱟ ᱦᱩᱞ ᱢᱟᱦᱟ ᱨᱮᱫᱚ᱾ ᱟᱞᱮ ᱟᱫᱚ ᱟᱞᱮ ᱫᱚ ᱦᱟᱸᱜ ᱟᱞᱮᱭᱟᱜ ᱟᱹᱛᱩ ᱫᱚ ᱨᱟᱟᱹᱥᱤᱵᱟᱹᱥᱤ ᱟᱹᱛᱩ ᱠᱟᱱ ᱛᱟᱞᱮᱭᱟ᱾
ᱟᱪᱪᱷᱟ᱾
ᱛᱟᱦᱚᱞᱮ ᱠᱷᱟᱱ ᱟᱞᱮ ᱫᱚ ᱦᱟᱸᱜ ᱠᱞᱟᱵᱽ ᱯᱟᱦᱴᱟ ᱠᱷᱚᱱ ᱜᱮ ᱥᱟᱯᱲᱣᱟᱞᱮ᱾ ᱡᱟᱣ ᱥᱮᱨᱢᱟ ᱜᱮ ᱱᱮ ᱦᱚᱲ ᱢᱟᱱᱮ ᱠᱟᱹᱴᱤᱡ ᱠᱷᱚᱡ ᱜᱮ ᱧᱮᱞ ᱟᱹᱜᱩ ᱦᱩᱭᱩᱜ ᱠᱟᱱᱟ ᱟᱫᱚ ᱱᱤᱛᱚᱜ ᱫᱚ ᱱᱮ ᱦᱚᱲ ᱪᱮᱛᱟ ᱨᱮ ᱦᱮᱡ ᱟᱠᱟᱱ ᱛᱮ ᱟᱫᱚ ᱟᱞᱮ ᱦᱚᱸ ᱚᱱᱠᱟ ᱜᱮᱞᱮ ᱠᱟᱹᱢᱤ ᱟᱹᱜᱩᱭᱟ, ᱟᱫᱚ ᱟᱞᱮᱭᱟᱜ ᱠᱟᱹᱢᱤ ᱦᱚᱨᱟ ᱫᱚ ᱦᱟᱸᱜ ᱱᱚᱜᱼᱚ ᱱᱚᱝᱠᱟ ᱠᱟᱛᱮᱫ ᱡᱮ ᱠᱟᱹᱴᱤᱡ ᱠᱟᱹᱴᱤᱡ ᱢᱟᱹᱭ ᱵᱟᱹᱵᱩ ᱛᱟᱠᱚᱞᱮ ᱦᱚᱦᱚ ᱡᱟᱣᱨ ᱠᱚᱣᱟ᱾ ᱟᱨ ᱩᱱᱠᱩ ᱦᱚᱸ ᱟᱠᱚ ᱛᱮ ᱦᱚ ᱠᱚ ᱦᱤᱡᱩᱜᱼᱟ᱾
ᱦᱮᱸ ᱦᱮᱸ ᱦᱮᱸ᱾
ᱡᱟᱦᱟᱸ ᱫᱚ ᱯᱚᱱᱨᱚᱭ ᱟᱜᱚᱥᱴ ᱨᱮ ᱡᱟᱦᱟᱸ ᱞᱮᱠᱟ ᱤᱥᱠᱩᱞ ᱨᱮ ᱨᱮᱞᱤ ᱦᱩᱭᱩᱜ ᱫᱚ, ᱚᱱᱮ ᱚᱱᱠᱟᱟᱜᱮ ᱨᱮᱤᱞ ᱞᱮ ᱠᱚᱨᱟᱣᱟ ᱟᱛᱩ ᱨᱮ ᱢᱟᱱᱮ ᱱᱚᱣᱟ ᱠᱩᱞᱦᱤ ᱢᱩᱪᱟᱹᱫ ᱠᱷᱚᱱ ᱦᱟᱱᱟ ᱠᱩᱞᱦᱤ ᱢᱩᱪᱟᱹᱫ᱾ ᱦᱟᱱᱟᱴᱟᱜ ᱰᱤ ᱱᱚᱣᱟᱴᱟᱜ ᱰᱤ ᱡᱟᱦᱟᱸ ᱛᱤᱱᱟᱹᱜ ᱯᱟᱲ ᱯᱟᱲᱟᱜ ᱦᱮᱱᱟᱜᱼᱟ ᱮᱱᱛᱮᱫ, ᱜᱚᱴᱟ ᱯᱟᱲᱟ ᱜᱮᱞᱮ ᱦᱮᱸ ᱚᱱᱟ ᱨᱮᱞᱤ ᱞᱮ ᱠᱚᱨᱟᱣᱟ᱾ ᱟᱨ ᱟᱵᱚᱨᱮᱱ ᱡᱟᱦᱟᱸᱭ ᱱᱚᱣᱟ ᱟᱴᱷᱨᱚᱥᱚ ᱯᱚᱧᱪᱟᱱᱱᱚ ᱥᱟᱞ ᱨᱮᱱᱟᱜ ᱛᱤᱨᱤᱥᱟ ᱡᱩᱱ ᱨᱮ ᱡᱟᱦᱟᱸ ᱛᱤᱱᱟᱹᱜ ᱩᱱᱠᱩ ᱵᱤᱨ ᱵᱟᱱᱴᱟ ᱠᱚᱠᱚ ᱛᱟᱦᱮᱸ ᱞᱮᱱᱟ, ᱡᱷᱚᱛᱚ ᱦᱚᱲᱟᱜ ᱧᱩᱛᱩᱢ ᱩᱱᱠᱩᱣᱟᱜ ᱧᱩᱢ ᱠᱟᱛᱮᱫ ᱚᱸᱰᱮ ᱚᱱᱟ ᱨᱮᱞᱤ ᱠᱚᱨᱟᱣᱟ ᱡᱟᱦᱟᱸᱛᱮ ᱩᱱᱠᱩ ᱢᱟᱹᱭ ᱵᱟᱹᱵᱩ ᱛᱟᱠᱚ ᱵᱩᱡᱷᱟᱹᱣ ᱫᱟᱲᱮᱭᱟᱜ ᱢᱟᱠᱚ ᱥᱮᱠᱚ ᱵᱩᱡᱟᱢ, ᱥᱮ ᱱᱩᱠᱩᱣᱟᱜ ᱛᱤᱱᱟᱹᱜ ᱜᱟᱱ ᱮᱱᱮᱢ ᱦᱮᱱᱟᱜ ᱱᱩᱠᱩ ᱫᱚ ᱟᱵᱚᱨᱮᱱ ᱠᱟᱱᱟ ᱠᱚ ᱟᱵᱚᱨᱮᱱ ᱞᱟᱹᱜᱤᱫ ᱱᱚᱝᱠᱟ ᱠᱚᱠᱚ ᱠᱟᱹᱢᱤᱭᱮ ᱟᱠᱟᱫᱟ᱾
ᱦᱮᱸ ᱟᱵᱚ ᱞᱟᱹᱜᱤᱫ ᱛᱮ ᱱᱚᱝᱠᱟ ᱠᱚ ᱠᱟᱹᱢᱤ ᱠᱟᱫᱟ ᱢᱮᱱᱛᱮ᱾
ᱩᱱ ᱡᱚᱠᱷᱚᱱ ᱚᱱᱟᱚ ᱦᱩᱸ ᱦᱩᱸ ᱞᱟᱹᱭᱢᱮ
ᱦᱮᱸᱻ ᱟᱞᱮ ᱥᱮᱫ ᱦᱚᱸ ᱚᱱᱠᱟ ᱢᱟᱱᱟᱣ ᱠᱮᱫ ᱜᱮᱭᱟ ᱞᱮ᱾ ᱮ ᱥᱮᱛᱟᱜ ᱠᱷᱚᱱᱟᱜ ᱜᱮ ᱚᱱᱠᱟ ᱢᱟᱱᱮ ᱟᱞᱮ ᱟ ᱟᱹᱛᱩ ᱨᱮᱦᱚᱸ ᱚᱱᱠᱟ ᱢᱟᱨᱟᱝ ᱧᱚᱜ ᱜᱮ ᱫᱚ ᱟᱫᱚ ᱥᱮᱛᱟᱜ ᱠᱷᱚᱱᱟᱜ ᱜᱮ ᱚᱱᱠᱟ ᱜᱮᱡ ᱜᱩᱨᱤᱡ ᱵᱟᱲᱟ ᱠᱮᱫᱟᱞᱮ ᱚᱱᱟ ᱡᱟᱦᱟᱸ ᱴᱷᱟᱶ ᱨᱮ ᱢᱟᱱᱟᱣ ᱦᱩᱭᱱᱟ᱾ ᱟᱨ ᱟᱛᱩᱨ ᱨᱮᱱ ᱥᱟᱱᱟᱢ ᱦᱚᱲᱜᱮ ᱮ ᱡᱟᱣᱨᱟ ᱫᱚᱠᱚ ᱥᱮᱴᱮᱨ ᱛᱟᱸᱦᱮ ᱠᱟᱱ ᱜᱮᱭᱟ ᱠᱚ᱾ ᱟᱨ ᱟᱨ ᱦᱩᱭᱩᱜ ᱠᱟᱱᱟ ᱡᱮ ᱡᱟᱦᱟᱸ ᱟᱵᱚᱣᱟᱜ ᱛᱤᱨᱤᱥᱟ ᱡᱩᱱ᱾ ᱦᱩᱞ ᱢᱟᱦᱟ ᱤᱫᱤ ᱠᱟᱛᱮᱜ ᱚᱱᱠ ᱜᱮ ᱡᱷᱚ ᱛᱚ ᱦᱚᱲ ᱜᱮ ᱮ ᱢᱤᱫᱴᱟᱝ ᱢᱟᱱᱮ ᱜᱟᱞᱢᱟᱨᱟᱣ ᱠᱚ ᱞᱟᱹᱭ ᱠᱮᱫᱟ ᱞᱟᱹᱭ ᱥᱚᱫᱚᱨ ᱠᱮᱫᱟ ᱠᱚ᱾ ᱟᱫᱚ ᱟᱹᱰᱤ ᱵᱮᱥ ᱵᱩᱡᱷᱟᱹᱣ ᱮᱱᱟ ᱚᱱᱠᱟ ᱡᱷᱚᱛᱚ ᱦᱚᱲ ᱜᱮ ᱢᱤᱫᱴᱟᱝ ᱵᱟᱨᱭᱟ ᱠᱟᱛᱮᱜ ᱚᱱᱚᱬᱦᱮᱸ ᱛᱟᱯᱚᱨᱮ ᱥᱮᱨᱮᱧ ᱠᱚ ᱛᱟᱞᱟᱛᱮ, ᱢᱟᱱᱮ ᱚᱱᱟ ᱠᱚᱜᱮ ᱠᱚ ᱞᱟᱹᱭ ᱥᱚᱫᱚᱨ ᱠᱮᱫᱟ᱾
ᱦᱩᱸ ᱦᱩᱸ ᱦᱩᱸ᱾
ᱚᱱᱠᱟ ᱞᱮᱠᱟᱛᱮ ᱯᱟᱨᱚᱢᱮᱱᱟ ᱟᱞᱮᱭᱟᱜ ᱦᱚᱸ ᱦᱚᱞᱟ ᱫᱩ ᱦᱩᱞ ᱢᱟᱦᱟ ᱫᱚ᱾
ᱟᱫᱚ ᱟᱞᱮᱭᱟᱜ ᱫᱚ ᱦᱜ ᱚᱱᱮ ᱚᱱᱠᱟ ᱨᱮᱞᱤ ᱠᱚᱨᱟᱣ ᱠᱟᱛᱮ ᱫᱚ ᱟᱚᱛ ᱞᱮᱠᱟ ᱠᱟᱞᱟ ᱚᱲᱟᱜ ᱨᱮᱞᱮ ᱠᱮᱞᱟᱵᱽ ᱚᱲᱟᱜ ᱞᱮ ᱨᱩᱣᱟᱹᱲ ᱦᱤᱡᱩᱜᱼᱟ ᱦᱮᱡ ᱠᱟᱛᱮᱜ ᱫᱚ ᱡᱚᱠᱷᱚᱱ ᱨᱮᱞᱤ ᱦᱩᱭᱩᱜᱼᱟ, ᱥᱮ ᱩᱱᱛᱮᱚ ᱦᱟᱸᱜ ᱟᱛᱩᱨ ᱨᱮᱱ ᱥᱟᱱᱟᱢ ᱜᱚᱜᱚ ᱛᱟᱠᱚ ᱢᱟᱹᱭ ᱛᱟᱠᱚ ᱫᱤᱫᱤ ᱛᱟᱠᱚ ᱥᱮ ᱵᱟᱵᱟ ᱛᱟᱠᱚ ᱡᱚᱛᱚ ᱠᱚ ᱵᱩᱡᱟ ᱡᱮ ᱱᱤᱛᱚᱜ ᱦᱟᱜ ᱠᱞᱟᱵᱽ ᱨᱮ ᱠᱟᱹᱢᱤ ᱮᱦᱚᱵᱚᱜ ᱞᱟᱹᱜᱤᱫ
ᱟᱪᱪᱷᱟ ᱟᱪᱪᱷᱟ᱾
ᱛᱟᱦᱚᱞᱮ ᱠᱷᱟᱱ ᱚᱱᱟ ᱨᱮᱞᱤ ᱢᱩᱪᱟᱹᱫ ᱠᱟᱛᱮᱜ ᱫᱚ ᱚᱸᱰᱮ ᱦᱟᱸᱜ ᱥᱤᱫᱩ ᱠᱟᱹᱱᱩᱣᱟᱜ ᱢᱩᱴᱷᱟᱹᱱ ᱨᱮ ᱵᱟᱦᱟ ᱢᱟᱞᱟ ᱞᱮ ᱟᱨᱟᱣ ᱵᱟᱲᱟ ᱠᱮᱫ ᱜᱮ ᱥᱟᱶᱛᱮ ᱟᱛᱩ ᱨᱮᱱ ᱢᱟᱺᱡᱷᱤ ᱱᱟᱭᱠᱮ ᱯᱟᱨᱟᱱᱤᱠ ᱜᱚᱰᱮᱛ ᱱᱩᱠᱩ ᱥᱟᱱᱟᱢ ᱠᱚ ᱛᱟᱦᱮᱱᱟ ᱱᱩᱠᱩ ᱠᱚ ᱦᱟᱸᱜ ᱟᱨ ᱥᱟᱶᱛᱮ ᱩᱱᱠᱩ ᱡᱟᱦᱟᱸ ᱛᱤᱱᱟᱹᱜ ᱚᱵᱚᱥᱚᱨ ᱯᱨᱟᱯᱛᱚ ᱢᱟᱱᱮ ᱢᱟᱪᱮᱫ ᱦᱮᱱᱟᱜ ᱠᱚᱫᱚ ᱱᱩᱠᱩ ᱠᱚᱦᱚᱸ ᱥᱮᱴᱮᱨ ᱠᱚ ᱛᱟᱦᱮᱱᱟ ᱟᱫᱚ ᱩᱱᱠᱩ ᱜᱮ ᱛᱮᱦᱮᱧᱟᱜ ᱚᱱᱟ ᱦᱩᱞ ᱢᱟᱦᱟ ᱤᱫᱤ ᱠᱟᱛᱮᱫ ᱟᱹᱰᱤ ᱫᱟᱢᱟᱱ ᱫᱟᱢᱟᱱ ᱠᱟᱛᱷᱟ ᱠᱚ ᱞᱟᱹᱭ ᱥᱚᱫᱚᱨᱟ ᱚᱱᱟ ᱠᱚ ᱞᱟᱹᱭ ᱢᱩᱪᱟᱹᱫ ᱢᱩᱪᱟᱹᱫ ᱵᱟᱲᱟ ᱠᱟᱛᱮᱫ ᱜᱮ ᱦᱟᱸᱜ ᱟᱫᱚ ᱩᱱᱠᱩ ᱢᱟᱹᱭ ᱵᱟᱹᱵᱩ ᱛᱟᱠᱚ ᱟᱠᱚ ᱠᱚ ᱥᱟᱯᱲᱟᱣ ᱠᱟᱜᱼᱟ ᱚᱱᱚᱲᱦᱮ ᱠᱚ ᱥᱮᱨᱮᱧ ᱠᱚ ᱦᱩᱞ ᱜᱤᱨᱭᱟᱹ ᱦᱩᱞ ᱤᱫᱤ ᱦᱩᱞ ᱤᱫᱤ ᱠᱟᱛᱮᱫ᱾ ᱦᱮᱸ ᱟᱫᱚ ᱚᱱᱟ ᱨᱮᱫᱚ ᱦᱟᱸᱜ ᱱᱩᱠᱩ ᱜᱚᱜᱚ ᱛᱟᱠᱚ ᱫᱤᱫᱤ ᱛᱟᱠᱚ ᱱᱚᱝᱠᱟ ᱵᱟᱵᱟ ᱛᱟᱠᱚ ᱦᱚᱸ ᱨᱟᱹᱥᱠᱟᱹ ᱛᱟᱦᱮᱱ ᱠᱷᱟᱡ ᱩᱱᱠᱩ ᱦᱚᱸᱠᱚ ᱥᱮᱨᱮᱧ ᱵᱟᱲᱟᱭᱟ ᱱᱚᱝᱠᱟ ᱠᱟᱛᱮ ᱚᱱᱟ ᱠᱟᱹᱢᱤ ᱞᱮ ᱢᱩᱪᱟᱹᱫ ᱞᱮᱠᱷᱟᱱ ᱜᱮ ᱟᱫᱚ ᱦᱟᱸᱜ ᱟᱛᱳ ᱨᱮ ᱩᱱᱠᱩ ᱡᱟᱦᱟᱸᱭ ᱱᱮᱥ ᱮᱭᱤᱪᱥ ᱟᱨ ᱢᱟᱫᱽᱫᱷᱚᱢᱤᱠ ᱠᱚ ᱮᱢ ᱟᱠᱟᱫᱟ ᱱᱩᱠᱩ ᱱᱩᱠᱩ ᱠᱞᱟᱵᱽ ᱯᱟᱦᱟᱴᱟ ᱠᱷᱚᱱ ᱠᱤᱪᱷᱩ ᱥᱤᱨᱯᱟ ᱞᱮ ᱮᱢᱟ ᱠᱚᱣᱟ᱾ ᱚᱱᱟ ᱫᱚ ᱡᱟᱥᱴ, ᱦᱮᱸ ᱦᱮᱸ ᱟᱛᱩ ᱨᱮᱱ ᱜᱮ ᱡᱟᱦᱟᱸ ᱛᱤᱱᱟᱹᱜ ᱠᱚ ᱯᱟᱥ ᱟᱠᱟᱫᱟ ᱾ᱟᱫᱚ ᱚᱱᱟ ᱫᱚ ᱱᱤᱭᱟᱹ ᱦᱚᱛᱮᱫ ᱛᱮᱜᱮ ᱦᱟᱸᱜ ᱮᱢ ᱦᱩᱭᱩᱜ ᱛᱟᱦᱮᱱᱟ ᱡᱟᱛᱮ ᱡᱟᱦᱟᱸᱭ ᱱᱟᱭᱤᱱ ᱨᱮ ᱦᱮᱱᱟᱜ ᱠᱚᱣᱟ ᱟᱨ ᱡᱟᱦᱟᱸᱭ ᱤᱞᱮᱵᱷᱮᱱ ᱦᱮᱱᱟᱜ ᱠᱚᱣᱟ ᱱᱩᱠᱩᱣᱟᱜ ᱱᱚᱣᱟ ᱢᱚᱱᱮ ᱦᱩᱭᱩᱜ ᱢᱟ ᱢᱚᱱᱮ ᱵᱷᱤᱛᱤᱨ ᱨᱮ ᱢᱤᱫᱴᱟᱝ ᱤᱪᱪᱷᱟᱹ ᱦᱩᱭᱩᱜ ᱢᱟ ᱡᱮ ᱤᱧᱦ‌ ᱱᱚᱣᱟ ᱥᱴᱮᱡᱽ ᱨᱮ ᱢᱤᱫ ᱫᱤᱱ ᱨᱟᱠᱟᱵᱚᱜ ᱞᱟᱜᱟᱣ ᱤᱧᱟ ᱤᱧᱦᱚᱸ ᱯᱟᱥ ᱞᱟᱜᱟᱣ ᱤᱧᱟᱹ ᱵᱷᱟᱹᱜᱤ ᱱᱚᱢᱵᱚᱨ ᱧᱟᱢ ᱞᱟᱜᱟᱣᱤᱧᱟ᱾ ᱱᱚᱝᱠᱟ ᱠᱟᱛᱮᱫ ᱦᱟᱸᱜ ᱱᱚᱣᱟ ᱠᱟᱹᱢᱤ ᱫᱚᱞᱮ ᱯᱩᱨᱟᱹᱣ ᱠᱮᱫ ᱜᱮᱭᱟ ᱟᱞᱮ ᱫᱚ᱾
ᱟᱪᱪᱷᱟ ᱦᱮᱸ ᱟᱹᱰᱤ ᱱᱟᱯᱟᱭ ᱾ᱛᱟᱦᱚᱞᱮ ᱫᱚ ᱟᱯᱮ ᱟᱹᱛᱩ ᱨᱮᱫᱚ ᱛᱟᱦᱚᱞᱮ ᱢᱟᱨᱟᱝ ᱧᱚᱜ ᱠᱟᱛᱮᱜ ᱜᱮᱯᱮ ᱠᱚᱨᱟᱣ ᱦᱚᱪᱚᱭ ᱜᱮᱭᱟ᱾
ᱢᱟᱨᱟᱝ ᱫᱚ ᱦᱟᱸᱜ ᱱᱚᱣᱟ ᱫᱚ ᱫᱚᱢᱮ ᱢᱟᱨᱟᱝ ᱫᱚ ᱵᱟᱹᱧ ᱞᱟᱹᱭᱟ ᱠᱤᱱᱛᱩ ᱦᱮᱸ ᱟᱞᱮ ᱟᱹᱛᱩ ᱞᱟᱹᱜᱤᱫ ᱫᱚ ᱤᱧ ᱢᱚᱱᱮᱭᱮᱫᱟ ᱦᱟᱸᱜ ᱵᱟᱭᱨᱮ ᱦᱟᱸᱜ ᱫᱚᱢᱮ ᱪᱟᱞᱟᱣ ᱵᱟᱝ ᱦᱩᱭ ᱟᱠᱟᱱᱟ ᱢᱟᱨᱟᱝ ᱧᱚᱜ ᱜᱮᱭᱟ᱾ ᱱᱚᱣᱟ ᱫᱚ ᱟᱹᱰᱤ ᱢᱟᱱᱮ ᱟᱹᱰᱤ ᱡᱳᱨ ᱱᱚᱣᱟ ᱪᱮᱛᱟᱱ ᱦᱟᱸᱜ
ᱱᱚᱝᱠᱟᱱ ᱢᱤᱫᱴᱟᱝ ᱡᱟᱦᱟᱸ ᱞᱮᱠᱟ ᱯᱮ ᱟᱯᱮ ᱯᱮ ᱱᱤᱛᱚᱜ ᱡᱟᱦᱟᱸ ᱡᱟᱭᱜᱟ ᱯᱮ ᱛᱮᱭᱟᱨ ᱟᱠᱟᱫᱟ ᱮ ᱱᱚᱣᱟ ᱫᱚ ᱦᱮᱸ ᱤᱱᱠᱟᱹ ᱫᱚ ᱴᱷᱤᱠ ᱜᱮᱭᱟ ᱤᱧ ᱫᱩᱧ ᱞᱟᱹᱭ ᱮᱫᱟ ᱡᱮ ᱱᱚᱝᱠᱟ ᱫᱚ ᱟᱵᱚ ᱠᱚᱨᱟᱣ ᱫᱚᱨᱠᱟᱨᱚᱜ ᱠᱟᱱ ᱛᱟᱵᱚᱱ ᱜᱮᱭᱟ ᱥᱮ ᱟᱢ ᱡᱟᱦᱟᱸᱢ ᱞᱟᱹᱭ ᱠᱮᱫᱟ ᱱᱚᱜ ᱚᱭ ᱟᱛᱩ ᱨᱮᱱ ᱢᱟᱹᱭ ᱵᱟᱹᱵᱩ ᱛᱟᱠᱚ ᱡᱟᱦᱟᱸᱭ ᱢᱟᱫᱽᱫᱷᱚᱢᱤᱠ ᱮᱭᱤᱪ ᱮᱥ ᱠᱚ ᱮᱢᱟ ᱩᱱᱠᱩ ᱠᱚ ᱞᱟᱹᱜᱤᱫ ᱛᱮ ᱱᱚᱝᱠᱟ ᱢᱤᱫᱴᱟᱝ ᱥᱤᱨᱯᱟᱹ ᱯᱮ ᱫᱚᱦᱚ ᱠᱟᱜ-ᱟ ᱱᱚᱣᱟ ᱟᱹᱰᱤ ᱱᱟᱯᱟᱭ ᱱᱟᱯᱟᱭ ᱠᱟᱛᱷᱟ ᱪᱮᱫᱟᱜ ᱥᱮ ᱚᱱᱠᱟ ᱜᱮ ᱟᱨᱦᱚᱸ ᱠᱟᱹᱴᱤᱡ ᱠᱟᱹᱴᱤᱡ ᱢᱟᱹᱭ ᱵᱟᱹᱵᱩ ᱛᱟᱠᱚ ᱡᱮ ᱩᱱᱠᱩ ᱠᱚ ᱧᱮᱞ ᱠᱟᱛᱮᱫ ᱠᱚ ᱢᱤᱫᱴᱟᱝ ᱢᱟᱱᱮ ᱢᱤᱫ ᱫᱤᱱ ᱞᱟᱹᱭ ᱟᱠᱚ ᱱᱚᱣᱟ ᱡᱟᱭᱜᱟ ᱨᱮ ᱟᱵᱚ ᱦᱚ ᱮ ᱱᱚᱝᱠᱟ ᱵᱚᱱ ᱯᱟᱲᱦᱟᱣ ᱞᱮᱱᱠᱷᱟᱱ ᱱᱚᱣᱟ ᱡᱟᱭᱜᱟ ᱨᱮᱵᱚᱱ ᱦᱤᱡᱩᱜ-ᱟ᱾
ᱦᱩᱸ ᱦᱩᱸ ᱦᱩᱸ ᱟᱫᱚ ᱦᱟᱸᱜ ᱱᱚᱣᱟ ᱠᱚᱫᱚ ᱦᱟᱸᱜ ᱤᱧ ᱱᱚᱝᱠᱟᱧ ᱢᱚᱱᱮᱭᱟ ᱡᱮ ᱥᱤᱠᱷᱱᱟᱹᱛ ᱨᱮᱱᱟᱜ ᱟᱹᱰᱤ ᱜᱮ ᱦᱟᱸᱜ ᱮᱱᱮᱢ ᱦᱮᱱᱟᱜ-ᱟ᱾ ᱢᱟᱱᱮ ᱪᱮᱫ ᱞᱮᱠᱟ ᱱᱚᱣᱟ ᱮᱱᱮᱢ ᱫᱚ ᱩᱱ ᱫᱚ ᱡᱚᱠᱷᱚᱱ ᱠᱟᱹᱴᱤᱡ ᱧᱚᱜ ᱛᱟᱦᱮ ᱞᱮᱱᱟ ᱩᱱᱫᱚ ᱱᱚᱣᱟ ᱠᱚ ᱤᱫᱤ ᱠᱟᱛᱮᱜ ᱦᱟᱜ ᱩᱱᱟᱹᱜ ᱵᱟᱝ ᱵᱩᱡᱷᱟᱹᱜ ᱠᱟᱱ ᱛᱟᱦᱮᱱᱟ ᱠᱟᱨᱚᱱ ᱫᱚ ᱦᱩᱭᱩᱜ ᱠᱟᱱᱟ ᱥᱤᱠᱷᱱᱟᱹᱛ ᱫᱚ ᱱᱚᱝᱠᱟ ᱱᱚᱣᱟ ᱠᱚ ᱫᱚ ᱦᱟᱜ ᱟᱞᱮ ᱫᱚ ᱵᱟᱵᱟ ᱛᱟᱠᱚ ᱦᱟᱸᱜ ᱵᱮᱥᱤ ᱥᱤᱠᱷᱱᱟᱹᱛ ᱠᱚ ᱛᱟᱦᱮ ᱞᱮᱱᱟ ᱚᱱᱟ ᱚᱠᱛᱚ ᱨᱮ ᱩᱱ ᱥᱚᱢᱚᱭ ᱟᱹᱰᱤ ᱜᱟᱱ ᱜᱮ ᱦᱟᱸᱜ ᱢᱟᱱᱮ ᱢᱮᱱ ᱜᱟᱱᱚᱜ-ᱟ ᱟᱞᱮ ᱟᱹᱛᱩ ᱨᱮᱫᱚ ᱦᱟᱸᱜ ᱢᱤᱫ ᱚᱲᱟᱜ ᱵᱟᱨ ᱚᱲᱟᱜ ᱯᱚᱨ ᱯᱚᱨ ᱜᱮ ᱦᱟᱸᱜ ᱢᱟᱪᱮᱫ ᱫᱚ ᱦᱮᱱᱟᱜ ᱠᱚᱜᱮᱭᱟ ᱦᱟᱸᱜ ᱢᱟᱱᱮ ᱜᱚᱴᱟ ᱟᱹᱛᱩ ᱨᱮᱜᱮ ᱚᱱᱮ ᱚᱱᱠᱟ ᱧᱚᱜ ᱜᱮᱭᱟ ᱛᱟᱦᱚᱞᱮ ᱠᱷᱟᱡ ᱩᱱᱠᱩ ᱱᱚᱣᱟ ᱠᱚᱠᱚ ᱠᱚᱨᱟᱣ ᱟᱹᱜᱩ ᱟᱠᱟᱫᱟ ᱟᱫᱚ ᱦᱟᱸᱜ ᱩᱱᱠᱩ ᱠᱚᱨᱟᱣ ᱟᱹᱜᱩ ᱟᱠᱟᱫᱟ ᱟᱞᱮ ᱫᱚ ᱧᱮᱞ ᱥᱮᱬᱟ ᱟᱠᱟᱫᱟᱞᱮ ᱟᱞᱮ ᱫᱚ ᱴᱷᱮᱱ ᱦᱮᱡ ᱟᱫᱚ ᱟᱞᱮ ᱫᱚ ᱤᱴᱟᱹ ᱨᱮᱱᱟᱜ ᱤᱴᱟᱹ ᱡᱟᱦᱟᱸ ᱞᱮᱠᱟ ᱠᱚ ᱵᱮᱱᱟᱣ ᱚᱱᱟ ᱯᱷᱟᱨᱢᱟ ᱨᱮ ᱚᱱᱮ ᱚᱱᱠᱟ ᱟᱞᱮ ᱫᱚᱞᱮ ᱮᱯᱞᱟᱭ ᱤᱫᱤ ᱮᱫᱟ ᱟᱫᱚᱠᱷᱟᱱ ᱫᱚ ᱟᱨ ᱱᱤᱛᱚᱜ ᱢᱚᱱᱮ ᱦᱩᱭᱩᱜ ᱠᱟᱱᱟ ᱵᱟᱝ ᱱᱚᱣᱟ ᱫᱚ ᱥᱤᱠᱷᱱᱟᱹᱛ ᱨᱮᱱᱟᱜ ᱥᱟᱹᱨᱤᱜᱮ ᱟᱹᱰᱤ ᱫᱟᱢᱟᱱ ᱡᱤᱱᱤᱥ ᱠᱟᱱᱟ ᱡᱟᱦᱟᱸ ᱫᱚ ᱵᱟᱵᱟ ᱛᱮᱠᱚ ᱠᱚᱨᱟᱣ ᱟᱠᱟᱫ ᱛᱮ ᱱᱤᱛᱚᱜ ᱟᱵᱚ ᱠᱚᱥᱴᱚ ᱵᱟᱝ ᱞᱟᱜᱟᱣ-ᱟᱜ ᱵᱚᱱᱟ ᱜᱟᱞᱢᱟᱨᱟᱣ ᱵᱟᱝ ᱞᱟᱜᱟᱣ-ᱟᱜ ᱵᱚᱱᱟ ᱪᱮᱫ ᱞᱮᱠᱟ ᱠᱟᱛᱮᱫ ᱵᱚᱱ ᱯᱟᱨᱚᱢᱟ
ᱦᱳᱭ ᱦᱳᱭ ᱡᱟᱦᱟᱸ ᱚᱱᱟ ᱫᱚ ᱦᱮᱡ ᱤᱫᱤ ᱟᱠᱟᱱᱟ ᱢᱤᱫᱴᱟᱝ ᱱᱤᱛᱚᱜ ᱫᱚ ᱟᱫᱚ ᱚᱱᱟ ᱫᱚ ᱮ ᱠᱚᱨᱟᱣ ᱤᱫᱤ ᱜᱮ ᱞᱟᱜᱟᱜ-ᱟ᱾
ᱦᱩᱸ ᱦᱩᱸ᱾ ᱟᱨ ᱢᱟᱱᱮ ᱚᱱᱟᱛᱮ ᱠᱚᱥᱴᱚ ᱠᱚᱥᱴᱚ ᱵᱟᱝ ᱵᱩᱡᱷᱟᱹᱜᱼᱟ ᱡᱮ ᱪᱮᱫ ᱞᱮᱠᱟ ᱠᱚᱨᱟᱣ ᱦᱩᱭᱩᱜ-ᱟ ᱱᱚᱣᱟ ᱠᱟᱹᱢᱤ ᱞᱟᱹᱜᱤᱫ ᱪᱮᱫ ᱪᱮᱫ ᱥᱟᱯᱟᱵ ᱞᱟᱜᱟᱜ-ᱟ ᱚᱠᱟ ᱠᱷᱚᱡ ᱵᱚᱱ ᱡᱚᱜᱟᱲᱟ᱾ ᱪᱮᱫ ᱞᱮᱠᱟ ᱠᱟᱛᱮᱜ ᱡᱚᱛᱚ ᱦᱚᱲ ᱵᱚᱱ ᱾ ᱦᱚᱦᱚ ᱥᱩᱨ ᱠᱚᱣᱟ ᱱᱚᱰᱮ ᱟᱛᱩ ᱨᱮ ᱠᱮᱞᱟᱵᱽ ᱚᱲᱟᱜ ᱠᱚᱨᱮ ᱱᱚᱣᱟ ᱠᱚ ᱱᱤᱭᱟᱹ ᱦᱟᱜ ᱵᱟᱝ ᱪᱤᱱᱛᱟᱹ ᱦᱩᱭᱩᱜ ᱠᱟᱱᱟ ᱟᱫᱚ ᱾ ᱥᱤᱠᱷᱱᱟᱹᱛ ᱨᱮᱱᱟᱜ ᱫᱚ ᱟᱹᱰᱤ ᱜᱮ ᱦᱟᱜ ᱮᱱᱮᱢ ᱦᱮᱱᱟᱜ-ᱟ ᱱᱚᱣᱟ ᱨᱮ ᱢᱚᱱᱮ ᱦᱩᱭᱩᱜ ᱾ ᱛᱤᱧᱟᱹ ᱛᱮᱦᱮᱧ ᱜᱟᱯᱟ ᱱᱤᱛᱚᱜ ᱤᱧ ᱪᱤᱱᱛᱟᱹ ᱞᱮᱠᱷᱟᱧ ᱵᱩᱡᱽ ᱛᱟᱦᱮᱱᱟ ᱛᱟᱦᱚᱞᱮ ᱾ ᱤᱧᱟᱹᱜ ᱦᱟᱜ ᱢᱤᱫᱴᱮᱡ ᱠᱩᱠᱞᱤ ᱦᱮᱱᱟᱜ-ᱟ ᱡᱮ ᱱᱚᱝᱠᱟ ᱞᱮᱠᱟ ᱠᱩᱠᱞᱤ ᱫᱚ ᱾ ᱡᱮ ᱦᱚᱜ-ᱚᱭ ᱦᱟᱜ ᱟᱹᱰᱤ ᱡᱟᱭᱜᱟ ᱨᱮ ᱦᱟᱜ ᱟᱸᱡᱚᱢᱚᱜ ᱠᱟᱱᱟ ᱡᱮ ᱦᱟᱜ ᱱᱮᱥ ᱫᱚ ᱦᱟᱜ ᱚᱱᱠᱟ ᱟᱹᱣᱨᱤᱧ ᱟᱡᱚᱢᱟ ᱾ ᱟᱫᱚ ᱦᱟᱜ ᱱᱚᱝᱠᱟ ᱫᱚ ᱦᱩᱭ ᱵᱟᱲᱟᱭ ᱠᱟᱱ ᱜᱮᱭᱟ ᱦᱟᱜ ᱡᱮ ᱵᱚᱞ ᱮᱱᱮᱡ ᱠᱚ ᱦᱩᱭᱩᱜ ᱠᱟᱱᱟ ᱥᱟᱶᱛᱮ ᱚᱨᱠᱮᱥᱴᱨᱟ ᱠᱚ ᱦᱩᱭᱩᱜ ᱠᱟᱱᱟ ᱟᱫᱚ ᱱᱚᱣᱟ ᱤᱫᱤ ᱠᱟᱛᱮ ᱟᱢ ᱪᱮᱫ ᱞᱮᱠᱟ ᱟᱢᱟᱜ ᱢᱚᱛᱟᱢᱚᱛ ᱪᱮᱫ ᱞᱮᱠᱟᱢ ᱢᱚᱱᱮᱭᱟ ᱢᱤᱫ ᱵᱟᱨ ᱠᱟᱛᱷᱟ ᱛᱮ ᱞᱟᱹᱭ ᱞᱮᱠᱷᱟᱱ ᱟᱹᱰᱤ ᱱᱟᱯᱟᱭ?
ᱟᱪᱪᱷᱟ ᱦᱮ ᱾ ᱞᱟᱹᱭᱟᱹᱧ ᱯᱳᱭᱞᱳ ᱨᱮᱜᱮ ᱡᱟᱦᱟᱸ ᱱᱚᱣᱟ ᱵᱚᱞ ᱮᱱᱮᱡ ᱨᱮᱱᱟᱜ ᱜᱟᱞᱢᱟᱨᱟᱣ ᱮᱢ ᱞᱟᱹᱭ ᱠᱮᱫᱟ ᱡᱮ ᱟᱹᱰᱤ ᱟᱭᱢᱟ ᱾ ᱟᱛᱳ ᱨᱮᱜᱮ ᱱᱮᱛᱟᱨ ᱫᱚ ᱵᱚᱞ ᱮᱱᱮᱡ ᱦᱩᱭᱩᱜ ᱠᱟᱱᱟ ᱾ ᱟᱫᱚ ᱵᱚᱞ ᱮᱱᱮᱡ ᱡᱟᱦᱟᱸ ᱡᱟᱭᱜᱟ ᱨᱮ ᱡᱩᱫᱤ ᱦᱩᱭᱩᱜ ᱠᱟᱱᱟ ᱥᱮ ᱡᱟᱦᱟᱸ ᱟᱛᱳ ᱨᱮ ᱦᱩᱭᱩᱜ ᱠᱟᱱᱟ ᱾ ᱠᱟᱱᱟ ᱛᱟᱦᱞᱮ ᱚᱸᱰᱮ ᱱᱚᱝᱠᱟ ᱚᱨᱜᱮᱥᱴᱟᱨ ᱠᱚ ᱦᱩᱭᱩᱜ ᱠᱟᱱᱟ ᱱᱚᱣᱟ ᱚᱨᱜᱮᱥᱴᱟᱨ ᱠᱚᱫᱚ ᱵᱟᱝ ᱦᱩᱭ ᱞᱮᱱ ᱠᱷᱟᱱ ᱜᱮ ᱤᱧ ᱫᱩᱧ ᱞᱟᱹᱭᱟ ᱱᱟᱯᱟᱭᱚᱜ-ᱟ ᱾
ᱦᱮᱸ ᱦᱮᱸ ᱟᱹᱰᱤ ᱱᱟᱯᱟᱭ ᱠᱟᱛᱷᱟ ᱾
ᱦᱳᱭ ᱦᱳᱭ ᱠᱟᱨᱚᱱ ᱚᱨᱜᱮᱥᱴᱟᱨ ᱦᱩᱭᱩᱜ ᱠᱟᱱᱟ ᱡᱟᱦᱟᱸ ᱠᱚᱨᱮ ᱢᱟᱱᱮ ᱾ ᱧᱮᱞᱚᱜ ᱠᱟᱱᱟ ᱱᱤᱛᱚᱜ ᱡᱟᱦᱟᱸ ᱥᱳᱥᱟᱞ ᱢᱤᱰᱤᱭᱟ ᱨᱮ ᱡᱮ ᱢᱟᱱᱮ ᱾ ᱟᱹᱰᱤ ᱟᱭᱢᱟ ᱡᱟᱭᱜᱟ ᱠᱚᱨᱮ ᱜᱮ ᱱᱚᱝᱠᱟ ᱠᱟᱹᱴᱤᱡ ᱠᱟᱹᱴᱤᱡ ᱢᱟᱹᱭ ᱵᱟᱹᱵᱩ ᱛᱟᱠᱚ ᱢᱟᱱᱮ ᱱᱚᱝᱠᱟ ᱢᱤᱫᱴᱟᱝ ᱾ ᱟᱹᱰᱤ ᱵᱟᱹᱲᱤᱡ ᱰᱟᱦᱟᱨ ᱛᱮᱠᱚ ᱪᱟᱞᱟᱜ ᱠᱟᱱᱟ ᱾
ᱦᱩᱸ ᱦᱩᱸ ᱦᱩᱸ
ᱰᱤᱭᱟ ᱠᱚᱨᱮ ᱧᱮᱞᱚᱜ ᱠᱟᱱᱟ ᱟᱫᱚ ᱚᱱᱟ ᱵᱟᱨᱮ ᱛᱤᱧ ᱞᱟᱹᱭᱟ ᱡᱮ ᱚᱨᱠᱮᱥᱴᱟᱨ ᱠᱚᱫᱚ ᱚᱱᱠᱟ ᱵᱟᱝ ᱦᱩᱭ ᱞᱮᱱᱠᱷᱟᱱ ᱜᱮ ᱱᱟᱯᱟᱭᱚᱜ-ᱟ ᱾
ᱦᱮᱸ ᱦᱩᱸ ᱟᱹᱰᱤ ᱡᱚᱛᱷᱟᱛ ᱠᱟᱛᱷᱟ ᱠᱟᱱᱟ ᱾
ᱠᱟᱛᱷᱟ ᱜᱮ ᱠᱟᱱᱟ ᱵᱚᱞ ᱮᱱᱮᱡ ᱠᱚᱫᱚ ᱦᱩᱭ ᱦᱚᱪᱚᱣᱟᱱ ᱚᱱᱠᱟᱜ ᱜᱮ ᱟᱵᱚᱣᱟᱜ ᱡᱟᱦᱟᱸ ᱚᱱᱠᱟ ᱮᱱᱮᱡ ᱥᱮᱨᱮᱧ ᱠᱚ ᱢᱮᱱᱟᱜ-ᱟ ᱡᱟᱦᱟᱸ ᱱᱚᱜ-ᱚᱭ ᱾ ᱮ ᱫᱚᱝ ᱞᱟᱜᱽᱲᱮ ᱯᱟᱛᱟ ᱱᱚᱣᱟ ᱠᱚᱵᱚᱱ ᱠᱚᱨᱟᱣ ᱢᱟ ᱥᱮ ᱚᱱᱠᱟᱜ ᱜᱮ ᱟᱨᱦᱚᱸ ᱥᱤᱠᱷᱱᱟᱹᱛ ᱤᱫᱤ ᱠᱟᱛᱮᱜ ᱾ ᱛᱮ ᱱᱟᱦᱟᱜ ᱡᱟᱦᱟᱸ ᱠᱚᱢᱯᱤᱴᱤᱥᱮᱱ ᱚᱱᱠᱟ ᱡᱟᱛᱨᱟ ᱠᱚ ᱦᱩᱭᱩᱜ-ᱟ ᱮᱜ ᱠᱟᱹᱴᱤᱡ ᱠᱟᱹᱴᱤᱡ ᱟᱜ ᱾ ᱚᱱᱠᱟᱱᱟᱜ ᱥᱤᱠᱷᱱᱟᱹᱛ ᱤᱫᱤ ᱠᱟᱛᱮ ᱵᱚᱱ ᱩᱫᱩᱜ ᱥᱚᱫᱚᱨ ᱞᱮᱠᱷᱟᱱ ᱚᱱᱟ ᱠᱚᱫᱚ ᱟᱹᱰᱤ ᱜᱮ ᱱᱟᱯᱟᱭᱚᱜ-ᱟ ᱾
ᱦᱮᱸ ᱢᱟᱱᱮ ᱟᱢᱟᱜ ᱦᱟᱜ ᱞᱟᱹᱭ ᱛᱮᱫᱚ ᱱᱚᱝᱠᱟ ᱦᱩᱭᱩᱜ ᱠᱟᱱᱟ ᱦᱟᱜ ᱡᱟᱦᱟᱸ ᱤᱧ ᱵᱩᱡ ᱠᱮᱫᱟ᱾ ᱢᱟᱱᱮ ᱡᱟᱦᱟᱸ ᱠᱚᱫᱚ ᱱᱚᱜᱼᱚᱭ ᱦᱩᱞ ᱤᱫᱤ ᱠᱟᱛᱮᱜ ᱦᱟᱸᱜ ᱠᱟᱹᱴᱤᱡ ᱠᱟᱹᱴᱤᱡ ᱱᱟᱴᱚᱠ ᱠᱚ ᱦᱮᱱᱟᱜ ᱫᱚ᱾
ᱦᱳᱭ ᱦᱳᱭ ᱠᱟᱹᱴᱤᱡ ᱠᱟᱹᱴᱤᱡ ᱚᱱᱠᱟ ᱡᱟᱦᱟᱸ ᱫᱚ ᱟᱵᱚ ᱥᱤᱠᱷᱱᱟᱹᱛ ᱵᱚᱱ ᱧᱟᱢᱟ᱾
ᱦᱩᱞ ᱞᱟᱦᱟ ᱡᱟᱦᱟᱸ ᱠᱚᱫᱚ ᱚᱱᱟ ᱦᱩᱞ ᱤᱫᱤ ᱠᱟᱛᱮᱜ ᱡᱮ ᱪᱮᱫ ᱞᱮᱠᱟ ᱱᱟᱦᱟᱪᱟᱨ ᱦᱩᱭ ᱞᱮᱱᱟ? ᱢᱚᱪᱟᱛᱮ ᱞᱟᱹᱭ ᱛᱮᱫᱚ ᱦᱟᱸᱜ ᱡᱟᱦᱟᱸ ᱛᱤᱱᱟᱹᱜ ᱯᱟᱥᱱᱟᱜᱼᱟ ᱚᱱᱟ ᱫᱚ ᱪᱷᱩᱵᱤ ᱥᱟᱢᱟᱝ ᱨᱮ ᱢᱮᱫᱽ ᱥᱟᱢᱟᱝ ᱨᱮ ᱡᱷᱟᱞᱠᱟ ᱟᱠᱟ ᱦᱩᱭ ᱛᱚ ᱚᱱᱟ ᱟᱹᱰᱤ ᱦᱩᱞ ᱞᱟᱦᱟ ᱡᱟᱦᱟᱸ ᱠᱚᱫᱚ ᱚᱱᱟ ᱦᱩᱞ ᱤᱫᱤ ᱠᱟᱛᱮᱜ ᱡᱮ ᱪᱮᱫ ᱞᱮᱠᱟ ᱱᱟᱦᱟᱪᱟᱨ ᱦᱩᱭ ᱞᱮᱱᱟ? ᱢᱚᱪᱟᱛᱮ ᱞᱟᱹᱭ ᱛᱮᱫᱚ ᱦᱟᱸᱜ ᱡᱟᱦᱟᱸ ᱱᱚᱝᱠᱟᱱᱟᱜ ᱛᱟᱭᱛᱚ
ᱦᱳᱭ ᱦᱳᱭ ᱦᱳᱭ ᱚᱨᱠᱮᱥᱴᱟᱨ ᱵᱚᱫᱚᱞ ᱡᱩᱫᱤ ᱚᱱᱠᱟ ᱥᱮ ᱚᱨᱠᱮᱥᱴᱟᱨ ᱡᱟᱛᱨᱟ ᱢᱟᱱᱮ ᱚᱱᱟ ᱠᱚ ᱵᱟᱫ ᱠᱟᱛᱮ ᱡᱚᱫᱤ ᱱᱚᱝᱠᱟ ᱦᱩᱞ ᱞᱟᱦᱟ ᱡᱟᱦᱟᱸ ᱠᱚᱫᱚ ᱚᱱᱟ ᱦᱩᱞ ᱤᱫᱤ ᱠᱟᱛᱮᱜ ᱡᱮ ᱪᱮᱫ ᱞᱮᱠᱟ ᱱᱟᱦᱟᱪᱟᱨ ᱦᱩᱭ ᱞᱮᱱᱟ? ᱢᱚᱪᱟᱛᱮ ᱞᱟᱹᱭ ᱛᱮᱫᱚ ᱦᱟᱸᱜ ᱡᱟᱦᱟᱸ ᱵᱚᱱ ᱩᱫᱩᱜ ᱥᱚᱫᱚᱨ ᱫᱟᱲᱮᱭᱟᱜᱼᱟ᱾ ᱢᱤᱫᱴᱟᱝ ᱱᱟᱴᱚᱠ ᱠᱚ ᱦᱩᱞ ᱞᱟᱦᱟ ᱡᱟᱦᱟᱸ ᱠᱚᱫᱚ ᱚᱱᱟ ᱦᱩᱞ ᱤᱫᱤ ᱠᱟᱛᱮᱜ ᱡ ᱛᱟᱞᱟᱛᱮ ᱛᱟᱞᱦᱮ ᱚᱱᱟ ᱫᱚ ᱢᱤᱫᱴᱟᱝ ᱡᱷᱚᱛᱚ ᱦᱚᱲᱜᱮ ᱥᱤᱠᱷᱱᱟᱹᱛ ᱵᱚᱱ ᱧᱟᱢᱟ ᱥᱮ ᱥᱤᱠᱷᱱᱟᱹᱛ ᱦᱩᱭᱩᱜᱼᱟ᱾ ᱢᱤᱫᱴᱟᱝ ᱥᱟᱢᱟᱝ ᱨᱮ ᱡᱟᱦᱟᱢ ᱟᱡᱚᱢᱟ ᱟᱨ ᱥᱟᱢᱟᱝ ᱨᱮ ᱡᱟᱦᱟᱢ ᱧᱮᱞᱟ ᱠᱟᱹᱴᱤᱡ ᱟᱞᱟᱫᱟ ᱜᱮᱭᱟ ᱥᱮ ᱾
ᱮᱠᱫᱚᱢ ᱮᱠᱫᱚᱢ ᱠᱟᱨᱚᱱ ᱤᱧᱦᱚᱸ ᱢᱤᱫ ᱥᱚᱢᱚᱭ ᱦᱟᱸᱜ ᱤᱧ ᱧᱮᱞ ᱵᱟᱲᱟ ᱟᱠᱟᱫ ᱜᱮᱭᱟ᱾ ᱟᱫᱚ ᱚᱱᱟ ᱦᱚᱲᱢᱚ ᱨᱮᱱᱟᱜ ᱚᱱᱟ ᱡᱟᱦᱟᱸ ᱩᱵᱽ ᱠᱚ ᱚᱱᱟ ᱠᱚ ᱤᱭᱟᱹ ᱜᱚᱫᱚᱜᱼᱟ᱾ ᱜᱮ ᱨᱩᱢ ᱡᱷᱩᱢ ᱜᱚᱫᱚᱜᱼᱟ᱾ ᱡᱮ ᱱᱚᱝᱠᱟ ᱢᱤᱫ ᱫᱷᱟᱣ ᱟᱞᱮ ᱱᱚᱝᱠᱟᱱ ᱥᱚᱢᱚᱭ ᱟᱞᱮᱭᱟᱜ ᱟᱞᱮᱨᱮᱱ ᱢᱤᱫ ᱥᱚᱢᱚᱭ ᱠᱚ ᱥᱟᱥᱮᱛ ᱞᱮᱫ ᱠᱚᱣᱟ ᱱᱚᱝᱠᱟᱱᱟᱜ ᱫᱤᱱ ᱠᱟᱱᱟ᱾
ᱦᱮᱸ ᱦᱮᱸ ᱱᱚᱝᱠᱟ ᱦᱩᱭᱞᱮᱱ ᱛᱟᱦᱮᱸᱫᱱᱟ ᱢᱮᱱᱛᱮ, ᱦᱮᱸ᱾ ᱟᱵᱚ ᱢᱟ ᱱᱤᱛᱚᱜ ᱡᱷᱚᱛᱚᱱᱟᱜ ᱠᱤᱪᱷᱩ ᱜᱮᱵᱚᱱ ᱵᱟᱲᱟᱭ ᱫᱟᱲᱮᱭᱟᱜ ᱠᱟᱱᱟ᱾ ᱱᱤᱛᱚᱜ ᱡᱟᱦᱟᱸ ᱵᱚᱭ ᱠᱚᱨᱮ ᱥᱮ ᱯᱚᱛᱚᱵ ᱠᱚᱨᱮ ᱠᱚᱨᱮ ᱡᱟᱦᱟᱸ ᱠᱚ ᱚᱞ ᱢᱮᱱᱟᱜᱼᱟ ᱚᱱᱟ ᱜᱮᱛᱚᱵᱚᱱ ᱯᱟᱲᱦᱟᱣ ᱠᱟᱛᱮ ᱜᱮᱛᱚ ᱟᱵᱚ ᱵᱚᱱ ᱵᱩᱡᱷᱟᱹᱣ ᱫᱟᱲᱮᱭᱟᱜ ᱠᱟᱱᱟ᱾ ᱥᱮ ᱡᱮ ᱱᱚᱝᱠᱟ ᱦᱩᱭ ᱞᱮᱱ ᱛᱟᱦᱮᱸᱫᱱᱟ ᱟᱫᱚ ᱚᱱᱟᱜᱮ ᱡᱩᱫᱤ ᱟᱵᱚᱣᱟᱜ ᱢᱮᱫ ᱥᱟᱢᱟᱝ ᱨᱮ ᱢᱤᱫ ᱫᱷᱟᱣ ᱵᱚᱱ ᱧᱮᱞ ᱧᱟᱢ ᱫᱟᱲᱮᱭᱟᱜᱼᱟ᱾ ᱡᱟᱦᱟᱸ ᱱᱚᱜ-ᱚᱭ ᱱᱤᱛᱚᱜ-ᱟ ᱡᱟᱦᱟᱸ ᱱᱚᱜᱚᱭ- ᱡᱟᱛᱨᱟ ᱠᱚ ᱦᱩᱰᱤᱧ ᱥᱟᱺᱦᱤᱡ ᱟᱜ ᱠᱚᱢᱯᱤᱴᱤᱥᱮᱱ ᱡᱟᱛᱨᱟ ᱠᱚ ᱛᱟᱞᱟ ᱠᱚ ᱛᱮ ᱚᱱᱠᱟ ᱱᱟᱴᱚᱠ ᱠᱚ ᱩᱫᱩᱜ ᱥᱚᱫᱚᱨ ᱠᱟᱛᱮ ᱡᱩᱫᱤ ᱵᱚᱱ ᱧᱮᱞ ᱫᱟᱲᱮᱭᱟᱜᱼᱟ᱾ ᱛᱟᱞᱦᱮ ᱚᱱᱟ ᱟᱹᱰᱤ ᱜᱮ ᱱᱟᱯᱟᱭᱚᱜᱼᱟ ᱟᱨᱦᱚᱸ᱾
ᱦᱮᱸ ᱦᱮᱸ ᱡᱟᱦᱟᱸ ᱫᱚ ᱦᱟᱸᱜ ᱢᱤᱫ ᱠᱟᱛᱷᱟ ᱛᱮᱫᱚ ᱦᱟᱸᱜ ᱱᱚᱝᱠᱟ ᱟ ᱤᱧᱟᱹᱜ ᱢᱚᱱᱮ ᱛᱮᱫᱚᱧ ᱢᱚᱱᱮᱭᱟ ᱡᱮ ᱢᱤᱫ ᱟᱵᱚ ᱛᱚ ᱦᱟᱸᱜ ᱟᱵᱚ ᱦᱚᱸᱜᱼᱚᱭ ᱢᱤᱫ ᱡᱟᱣ ᱥᱮᱨᱢᱟ ᱜᱮ ᱛᱤᱥᱚᱸ ᱟᱵᱚ ᱚᱠᱚᱭ ᱦᱚᱸ ᱵᱟᱠᱚ ᱢᱮᱛᱟ ᱵᱚᱱᱟ᱾ ᱡᱮ ᱟᱞᱚᱯᱮ ᱨᱟᱹᱥᱠᱟᱹᱭᱟ ᱟᱵᱚ ᱫᱚ ᱰᱮᱞᱤ ᱜᱮᱵᱚᱱ ᱨᱟᱹᱥᱠᱟᱹᱭᱮᱫᱟ᱾ ᱢᱤᱫ ᱫᱤᱱ ᱡᱟᱦᱟᱸ ᱠᱟᱱᱟ ᱩᱱᱟᱹᱜ ᱢᱤᱫ ᱫᱤᱱ ᱟᱲᱟᱜ ᱞᱮᱠᱷᱟᱡ ᱫᱚ ᱦᱳᱭ ᱠᱷᱚᱛᱤ ᱫᱚ ᱵᱟᱹᱱᱩᱜ ᱛᱟᱵᱚᱱᱟ᱾ ᱦᱮᱸ ᱥᱮ ᱟᱲᱟᱜ ᱟᱨ ᱰᱮᱞᱤ ᱜᱮ ᱨᱟᱹᱥᱠᱟᱹᱭ ᱢᱟᱵᱚᱱ ᱠᱳᱱᱳ ᱠᱷᱚᱛᱤ ᱵᱟᱹᱱᱩᱜ-ᱟ᱾ ᱟᱫᱚ ᱢᱤᱫ ᱫᱤᱱ ᱚᱱᱟᱜᱮ ᱦᱟᱸᱜ ᱟᱲᱟᱜ ᱞᱮᱠᱷᱟᱡ ᱤᱧᱦᱚᱸ ᱢᱚᱡᱽ ᱛᱮᱦᱚᱧ ᱢᱚᱱᱮᱭᱟ ᱟᱹᱰᱤ ᱱᱟᱯᱟᱭᱚᱜᱼᱟ᱾ ᱟᱫᱚ ᱦᱟᱸᱜ ᱱᱚᱣᱟ ᱤᱫᱤᱠᱟ ᱠᱟᱛᱮ ᱤᱧ ᱦᱟᱸᱜ ᱤᱧ ᱪᱚᱨᱪᱟ ᱵᱟᱲᱟ ᱟᱠᱟᱫ ᱜᱮᱭᱟ ᱱᱚᱝᱠᱟ ᱠᱩᱞᱤ ᱵᱟᱲᱟ ᱟᱠᱟᱫ ᱠᱚᱣᱟᱜ ᱡᱟᱦᱟᱸᱟᱭ ᱠᱚᱫᱚ ᱵᱚᱞ ᱮᱱᱮᱡ ᱠᱚ ᱪᱟᱞᱟᱜᱼᱟ᱾ ᱩᱱᱠᱩ ᱟᱨ ᱟᱹᱛᱩ ᱨᱮᱱ ᱡᱟᱦᱟᱸᱭ ᱢᱟᱹᱭ ᱵᱟᱹᱵᱩ ᱛᱟᱠᱚ ᱠᱚ ᱚᱸᱰᱮ ᱡᱟᱦᱟᱸᱭ ᱟᱞᱮ ᱠᱞᱟᱵᱽ ᱨᱮ ᱡᱟᱦᱟᱸ ᱞᱮ ᱥᱟᱯᱲᱟᱣ ᱠᱚᱣᱟ ᱩᱱᱠᱩ ᱢᱚᱫᱽᱫᱷᱮ ᱨᱮ ᱦᱟᱸᱜ ᱤᱧ ᱠᱩᱞᱤ ᱵᱟᱲᱟ ᱠᱚᱜᱮ, ᱡᱟᱦᱟᱸᱭ ᱢᱟᱹᱭ ᱵᱟᱹᱵᱩ ᱛᱟᱠᱚᱣᱟ ᱩᱱᱠᱩᱣᱟᱜ ᱛᱮᱞᱟ ᱫᱚ ᱦᱟᱸᱜ ᱟᱹᱰᱤ ᱱᱟᱯᱟᱭ ᱟᱸᱡᱚᱢᱚᱜᱼᱟ ᱡᱮ ᱛᱮᱦᱮᱧ ᱠᱞᱟᱵᱽ ᱚᱲᱟᱜ ᱞᱮ ᱪᱟᱞᱟᱣ ᱞᱮᱱᱟ᱾ ᱛᱮᱦᱮᱧ ᱫᱚ ᱱᱚᱜᱼᱚᱭ ᱥᱤᱫᱩ ᱠᱟᱹᱱᱩᱣᱟᱜ ᱟᱹᱰᱤ ᱜᱟᱱ ᱜᱟᱞᱢᱟᱨᱟᱣ ᱠᱚ ᱞᱟᱹᱭᱟ᱾ ᱟᱨ ᱡᱚᱠᱷᱚᱱ ᱦᱟᱸᱜ ᱱᱩᱠᱩ ᱦᱟᱸᱜ ᱠᱩᱞᱤ ᱦᱩᱭᱩᱜ ᱛᱟᱦᱮᱱᱟ᱾ ᱡᱟᱦᱟᱸᱭ ᱠᱚᱲᱟ ᱜᱤᱫᱽᱨᱟᱹ ᱠᱚ ᱦᱟᱸᱜ ᱦᱮᱸ ᱵᱚᱞ ᱮᱱᱮᱡ ᱠᱚ ᱱᱩᱠᱩ ᱦᱟᱸᱜ ᱛᱮᱞᱟ ᱡᱚᱠᱷᱚᱱ ᱪᱮᱞᱮᱫ ᱪᱮᱫ ᱞᱮᱠᱟ ᱠᱷᱚᱵᱚᱨ ᱟᱫᱚ ᱩᱱᱛᱮᱫᱚ ᱦᱟᱸᱜ ᱩᱱᱠᱩ ᱫᱚᱠᱚ ᱞᱟᱹᱭᱟ ᱩᱢᱩᱠ ᱛᱩᱥᱩᱠ ᱩᱱᱠᱩ ᱫᱚ ᱛᱤᱨᱤᱥᱟ ᱡᱩᱱ ᱦᱤᱞᱚᱜ ᱠᱚ ᱪᱟᱞᱟᱣ ᱠᱟᱱᱟ ᱠᱤᱱᱛᱩ ᱩᱱᱠᱩ ᱫᱚ ᱢᱤᱫ ᱫᱷᱟᱣ ᱦᱚᱸ ᱱᱚᱣᱟ ᱩᱱᱠᱩ ᱤᱫᱤ ᱠᱟᱛᱮ ᱵᱟᱠᱚ ᱧᱩᱢᱟ᱾ ᱪᱮᱫ ᱤᱭᱟᱹ ᱩᱱᱠᱩ ᱫᱚ ᱟᱠᱚᱣᱟᱜ ᱪᱮᱫ ᱠᱟᱱᱟ ᱵᱟᱝ ᱠᱟᱱᱟ ᱚᱸᱰᱮ ᱪᱮᱫ ᱦᱩᱭ ᱞᱮᱱᱟ ᱚᱱᱠᱟᱱᱟᱜ ᱦᱟᱸᱜ ᱠᱟᱛᱷᱟ ᱠᱚ ᱟᱸᱡᱚᱢᱚᱜ ᱛᱟᱦᱮᱱᱟ᱾ ᱟᱫᱚ ᱱᱚᱣᱟ ᱠᱚ ᱤᱫᱤ ᱠᱟᱛᱮ ᱦᱟᱸᱜ ᱢᱚᱱᱮ ᱦᱩᱭᱩᱜ ᱠᱟᱱᱟ᱾ ᱛᱮ ᱡᱮ ᱵᱚᱞ ᱠᱷᱮᱞ ᱦᱚᱸ ᱵᱟᱝ ᱦᱩᱭ ᱞᱮᱱᱠᱷᱟᱱ ᱩᱱᱟᱹ ᱦᱤᱞᱳᱜ ᱦᱚᱭᱛᱳ ᱩᱱᱠᱩ ᱦᱚᱸ ᱱᱚᱣᱟ ᱠᱚᱨᱮ ᱠᱚ ᱥᱮᱴᱮᱨᱚᱜ ᱛᱟᱵᱚᱱᱟ ᱟᱨ ᱩᱱᱠᱩ ᱦᱚᱸ ᱱᱚᱣᱟ
ᱦᱮᱸ ᱤᱱᱟᱹ ᱦᱤᱞᱟᱹᱜ ᱫᱚ ᱚᱱᱠᱟ ᱦᱮᱸ ᱡᱟᱦᱟᱸᱢ ᱞᱟᱹᱭ ᱠᱮᱫᱼᱟ᱾ ᱱᱚᱣᱟ ᱫᱚ ᱤᱧ ᱵᱩᱡᱷᱟᱹᱣ ᱧᱟᱢ ᱠᱟᱜ ᱟ ᱱᱤᱛᱚᱜ ᱫᱚ ᱵᱚᱞ ᱮᱱᱮᱡ ᱫᱚ ᱚᱱᱟ ᱫᱚ ᱵᱟᱝ ᱦᱩᱭ ᱞᱮᱱᱠᱷᱟᱱ ᱠᱷᱟᱱ ᱫᱚ ᱚᱱᱟ ᱫᱚ ᱟᱹᱰᱤ ᱮ ᱱᱟᱯᱟᱭ ᱠᱟᱛᱷᱟ ᱜᱮᱢ ᱞᱟᱹᱭ ᱠᱟᱫᱟ᱾ ᱚᱱᱟ ᱫᱚ ᱥᱮ ᱤᱱᱟᱹ ᱦᱤᱞᱳᱜ ᱫᱚ ᱟᱵᱚ ᱱᱚᱣᱟ ᱡᱟᱛᱨᱟ ᱚᱨᱜᱮᱥᱴᱟᱨ ᱱᱚᱣᱟ ᱠᱚᱫᱚ ᱟᱞᱚ ᱦᱩᱭᱩᱜ ᱢᱟ᱾ ᱡᱟᱦᱟᱸ ᱢᱟᱱᱮ ᱦᱩᱞ ᱢᱟᱦᱟ ᱦᱤᱞᱳᱜ ᱠᱟᱨᱚᱱ ᱟᱵᱚᱣᱟᱜ ᱡᱟᱦᱟᱸ ᱱᱚᱣᱟ ᱦᱩᱞ ᱢᱟᱦᱟ ᱛᱤᱨᱤᱥᱟ ᱡᱩᱱ ᱱᱚᱣᱟ ᱫᱚ ᱟᱵᱚᱣᱟᱜ ᱫᱚ ᱢᱤᱫᱴᱟᱝ ᱨᱟᱹᱥᱠᱟᱹ ᱨᱮᱱᱟᱜ ᱫᱤᱱ ᱫᱚ ᱵᱟᱝ ᱠᱟᱱᱟ ᱤᱧ ᱫᱩᱧ ᱢᱚᱱᱮᱭᱟ ᱦᱮᱸ ᱤᱱᱟᱹ ᱦᱤᱞᱳᱜ ᱫᱚ ᱮ ᱢᱟᱱᱮ ᱦᱟᱡᱟᱨ ᱦᱟᱡᱟᱨ ᱦᱚᱲᱟᱜ ᱢᱟᱭᱟᱢ ᱞᱤ